ᱦᱮᱸ
ᱦᱩᱸ ᱟᱸᱡᱚᱢ ᱢᱮᱫᱟᱹᱧ ᱤᱧᱟᱹᱜ ᱨᱚᱲ ᱮᱢ ᱟᱸᱡᱚᱢ ᱫᱟ?
ᱦᱮᱸ ᱦᱮᱸ ᱟᱸᱡᱚᱢᱚᱜ ᱠᱟᱱᱟ᱾
ᱠᱷᱩᱥᱴ ᱥᱤᱡ ᱮᱢ ᱟᱸᱡᱚᱢ ᱫᱟ?
ᱦᱮᱸ ᱯᱩᱥᱴᱟᱹᱣ ᱜᱮ ᱟᱸᱡᱚᱢᱚᱜ ᱠᱟᱱᱟ ᱤᱧᱟᱹᱜ ᱜᱮ ᱦᱟᱜ ᱫᱟᱜ ᱡᱟᱹᱲᱤ ᱠᱚ ᱦᱩᱭᱩᱜ ᱠᱟᱱᱟ ᱛᱚ ᱟᱞᱮ ᱥᱮᱫ ᱛᱚ᱾ ᱟᱫᱚ ᱦᱟᱸᱜ ᱟ ᱵᱟᱝ ᱟᱸᱡᱚᱢᱚᱜ ᱠᱟᱱᱟ ᱴᱤᱧ ᱚᱲᱟᱜ ᱠᱚ ᱢᱮᱱᱟᱜ ᱛᱟᱞᱮᱭᱟ ᱛᱚ᱾ ᱥᱟᱰᱮ ᱠᱟᱱᱟ ᱠᱟᱹᱴᱤᱡ᱾
ᱟᱪᱪᱷᱟ ᱟᱞᱮᱭᱟᱜ ᱦᱚᱸ ᱴᱤᱝ ᱚᱲᱟᱜ ᱜᱮ ᱠᱟᱱᱟ ᱢᱮᱱᱠᱷᱟᱱ ᱱᱤᱛᱚᱜ ᱫᱚ ᱵᱟᱭ ᱵᱟᱠᱷᱟᱱ ᱫᱟᱜ ᱨᱮ ᱨᱚᱢ ᱡᱷᱚᱢ ᱟᱹᱰᱤ, ᱥᱮᱨᱟ ᱥᱟᱰᱮ ᱜᱮᱭᱟ᱾ ᱦᱮᱸ ᱥᱮ ᱟᱹᱰᱤ ᱫᱤᱱ ᱯᱚᱨᱮ, ᱴᱤᱝ ᱮ ᱥᱟᱰᱮ ᱢᱟ ᱟᱹᱨᱤᱧ ᱟᱸᱡᱚᱢᱟ ᱫᱟᱜ ᱨᱮ᱾ ᱥᱟᱹᱨᱤᱜᱮ ᱞᱟᱦᱟ ᱛᱮᱫᱚ ᱚᱱᱠᱟ ᱛᱟᱨᱯᱚᱨᱮ ᱱᱤᱛᱚᱜ ᱫᱚ ᱴᱤᱝ ᱚᱲᱟᱜ ᱠᱚ, ᱟᱯᱮᱥᱮᱜ ᱪᱮᱜ ᱞᱮᱠᱟ ᱢᱮᱱᱟᱜᱼᱟ ᱟᱞᱮᱥᱮᱜ ᱢᱟ ᱟᱹᱰᱤ ᱠᱚᱢ ᱤᱫᱤᱠᱟᱫᱟᱭ᱾
ᱦᱮᱸ ᱟᱞᱮᱥᱮᱫ ᱫᱚ ᱴᱤᱧ ᱚᱲᱟᱜ ᱫᱚ ᱦᱟᱸᱜ, ᱚᱸ ᱢᱮᱱᱟᱜ ᱫᱚ ᱚᱱᱠᱟ ᱢᱤᱫᱵᱟᱨ ᱦᱚᱲᱟᱜ ᱢᱮᱱᱟᱜᱼᱟ ᱟᱨᱠᱤ ᱡᱟᱹᱥᱛᱤ ᱦᱚᱲ ᱫᱚ ᱧᱮᱞᱚᱜ ᱠᱟᱱᱟ ᱡᱮ, ᱦᱚᱜᱝᱠᱟ ᱤᱴᱟᱹ ᱨᱮᱱᱟᱜ ᱚᱲᱟᱜ ᱥᱟᱶᱛᱮ ᱦᱚᱜ-ᱚᱭ, ᱮᱰᱮᱥᱴᱟᱨ ᱡᱟᱦᱟᱸ ᱫᱚᱠᱚ ᱞᱟᱹᱭᱮᱫ ᱚᱱᱟ ᱠᱚᱠᱚ ᱞᱟᱜᱟᱣᱟᱜ ᱠᱟᱱᱟ᱾
ᱟᱪᱪᱷᱟ᱾ ᱞᱟᱦᱟ ᱛᱮᱫᱚ ᱟᱵᱚ ᱵᱚᱱ ᱧᱮᱞ ᱫᱟᱲᱮᱭᱟᱜᱼᱟ ᱢᱤᱫ ᱚᱠᱛᱮ ᱵᱩᱥᱩᱵ ᱨᱮᱭᱟᱜ ᱚᱲᱟᱜ ᱜᱮ ᱛᱟᱦᱮᱱ ᱛᱟᱦᱮᱸᱫ ᱡᱷᱚᱛᱚ ᱦᱚᱲᱟᱜ᱾ ᱦᱩᱸ ᱡᱷᱚᱛᱚ ᱠᱚᱜᱮ ᱢᱮᱱ ᱮᱱ ᱠᱷᱟᱱ ᱚᱱᱟ ᱦᱮᱸ ᱮᱰᱷᱮᱥᱴᱟᱨ ᱥᱮ ᱴᱤᱝ ᱱᱚᱣᱟ ᱠᱚᱨᱮᱱᱟᱜ ᱵᱮᱵᱚᱦᱟᱨ, ᱵᱚᱱ ᱧᱮᱞ ᱫᱟᱲᱮᱭᱟᱜᱼᱟ᱾ ᱚᱱᱟ ᱨᱮᱟ ᱦᱚ ᱵᱚᱱ ᱧᱮᱞ ᱫᱟᱲᱮᱭᱟᱜᱼᱟ ᱴᱟᱹᱞᱤ ᱨᱮᱭᱟᱜ ᱵᱮᱵᱚᱥ ᱤᱭᱟᱹ ᱵᱮᱵᱚᱦᱟᱨ ᱛᱟᱦᱮᱸ ᱠᱟᱱᱟ᱾ ᱴᱟᱹᱞᱤ ᱚᱲᱟᱜ ᱟᱯᱮ ᱥᱮᱜ ᱱᱮᱛᱟᱨ ᱢᱮᱱᱟᱜ ᱟᱥᱮ ᱵᱟᱹᱱᱩᱜ?
ᱵᱟᱝ ᱵᱟᱝ ᱴᱟᱹᱞᱤ ᱚᱲᱟᱜ ᱫᱚ ᱢᱤᱫᱴᱤᱡ ᱦᱚᱸ ᱟᱞᱮᱥᱮᱫ ᱫᱚ ᱵᱟᱹᱱᱩᱜᱼᱟ᱾ ᱟᱫᱚ ᱟᱯᱮᱥᱮᱜ ᱢᱮᱱᱟᱜ ᱠᱷᱟᱱ ᱫᱚ ᱟᱸ ᱠᱟᱹᱴᱤᱡ ᱞᱟᱹᱭ ᱵᱩᱡᱷᱟᱹᱣ ᱟᱹᱧ ᱢᱮᱥᱮ ᱢᱟᱱᱮ ᱚᱱᱟ ᱫᱚ ᱪᱮᱫ ᱠᱟ ᱠᱚ ᱚᱲᱟᱜᱟ ᱟᱨᱠᱤ?
ᱟᱪᱪᱷᱟ, ᱟᱫᱚ ᱱᱟᱜ ᱴᱟᱞᱤ ᱚᱲᱟᱜ ᱟᱯᱮᱥᱮᱜ ᱞᱟᱦᱟ ᱛᱮ ᱵᱟᱝ ᱛᱟᱦᱮᱸ ᱠᱟᱱᱟ ᱢᱤᱫᱴᱮᱱ ᱦᱚᱸ?
ᱮᱸ ᱵᱟᱝ ᱵᱟᱝ ᱴᱟᱞᱤ ᱫᱚ ᱦᱟᱸᱜ ᱵᱟᱹᱧ ᱧᱮᱞ ᱛᱤᱠᱟᱹ ᱟᱠᱟ ᱫᱟ ᱤᱧ ᱫᱚ᱾
ᱟᱪᱪᱷᱟ᱾ ᱟᱞᱮ ᱟᱹᱛᱩ ᱨᱮ ᱫᱚ ᱤᱧ ᱱᱟᱦᱟᱸᱜ ᱴᱟᱞᱤ ᱚᱲᱟᱜ ᱵᱟᱨᱭᱟᱧ ᱧᱮᱞ ᱠᱟᱜᱼᱟ᱾ ᱟᱨ ᱚᱱᱟ ᱥᱟᱶᱛᱮ ᱢᱤᱫᱴᱮᱱ ᱵᱟᱨᱭᱟ, ᱦᱮ ᱛᱚ ᱪᱟᱹᱞᱤ ᱞᱮᱠᱟ ᱴᱟᱹᱞᱤ ᱚᱲᱟᱜ ᱛᱟᱦᱮᱸᱜ ᱠᱟᱱᱟ᱾ ᱟᱫᱚ ᱡᱟᱸᱦᱟ ᱵᱟᱨᱭᱟ ᱥᱮ ᱵᱟᱨᱭᱟ ᱠᱷᱚᱱ ᱦᱚᱸ ᱛᱟᱦᱮᱸᱜ ᱠᱟᱱᱟ ᱟᱨᱚ ᱵᱟᱹᱧ ᱫᱤᱥᱟᱹᱭᱮ ᱫᱟ ᱠᱟᱹᱴᱤᱡ ᱦᱩᱰᱤᱧ ᱧᱚᱜ ᱨᱮ ᱜᱮ᱾ ᱢᱤᱫᱴᱮᱱ ᱚᱲᱟᱜ ᱫᱚ ᱡᱟᱹᱱᱤᱡ ᱮ ᱢᱮᱱᱟᱜ ᱜᱮᱭᱟ ᱱᱤᱛᱚᱜ ᱦᱚᱸ᱾ ᱴᱟᱞᱤ ᱫᱤᱭᱟ ᱦᱮᱸ ᱥᱮ, ᱴᱟᱹᱞᱤ ᱚᱲᱟᱜ ᱫᱚ ᱦᱩᱭᱩᱜ ᱠᱟᱱᱟ ᱢᱮᱫᱴᱮᱱ ᱦᱩᱰᱤᱧ ᱦᱩᱰᱤᱧᱟᱜ ᱪᱟᱨ ᱠᱷᱩᱱᱤᱭᱟᱹ ᱱᱚᱝᱠᱟ ᱮ ᱪᱮᱫ ᱢᱤᱫᱴᱮᱱ ᱦᱟᱥᱟ ᱛᱮ ᱡᱮᱢᱚᱱ ᱤᱴᱟᱹ ᱵᱟᱠᱚ ᱵᱮᱱᱟᱣ-ᱟ
ᱦᱮᱸ,
ᱚᱱᱠᱟ ᱜᱮ ᱴᱟᱞᱤ ᱠᱚ ᱵᱮᱱᱟᱣ-ᱟ ᱫᱚᱢᱮ ᱢᱟᱨᱟᱝ ᱢᱟᱨᱟᱝ ᱫᱚ ᱵᱟᱝ ᱦᱮᱸ᱾ ᱡᱟᱹᱱᱤᱡ ᱧᱮᱞ ᱟᱠᱟᱜ ᱜᱮᱭᱢ, ᱴᱟᱹᱞᱤᱢ ᱧᱮᱞ ᱟᱠᱟᱫᱟ ᱥᱮ ᱵᱟᱝ?
ᱦᱮᱸ ᱴᱟᱹᱞᱤ ᱫᱩᱧ ᱧᱮᱞ ᱟᱠᱟᱫᱟ ᱦᱟᱸᱜ ᱟᱫᱚ ᱢᱟᱱᱮ ᱚᱲᱟᱜ ᱫᱚ ᱵᱟᱹᱧ ᱧᱮᱞ ᱟᱠᱟᱫᱟ ᱥᱮ ᱚᱱᱟ ᱪᱮᱫ ᱠᱟᱛᱮᱫ ᱠᱚ ᱞᱟᱫᱮᱭᱟ ᱪᱟᱞ ᱨᱮ ᱦᱚᱸ-ᱱᱟ ᱠᱚᱫᱚ ᱪᱮᱫ ᱦᱚᱸ ᱵᱟᱹᱧ ᱵᱟᱲᱟᱭᱟ
ᱟᱪᱪᱷᱟ ᱟᱫᱚ ᱴᱟᱹᱞᱤ ᱫᱚ ᱱᱟᱜ ᱚᱱᱠᱟ ᱜᱮ ᱠᱷᱟᱯ ᱠᱚ ᱛᱟᱦᱮᱱᱟ ᱚᱱᱠᱟ ᱜᱮ ᱯᱩᱨᱟᱹ ᱥᱮᱴ ᱪᱟᱞᱟᱜ-ᱟ ᱦᱮᱸ ᱥᱮ ᱟᱫᱚ ᱚᱱᱟ ᱞᱟᱛᱟᱨ ᱨᱮ ᱚᱱᱟ ᱡᱟᱸᱦᱟ ᱢᱟᱜ ᱨᱮᱭᱟᱜ ᱵᱟᱛᱟ ᱠᱚᱠᱚ ᱞᱟᱜᱟᱣ-ᱟ ᱱᱚᱼᱱᱟ ᱠᱚᱫᱚ ᱪᱮᱫ ᱞᱮᱠᱟ ᱠᱚ ᱮᱢᱟᱜ-ᱟ ᱚᱱᱟ ᱫᱚ ᱱᱟᱜ ᱤᱧ ᱦᱚᱸ ᱵᱟᱹᱧ ᱧᱮᱞ ᱛᱤᱭᱳᱜ ᱠᱟᱫᱟ ᱢᱮᱱᱠᱷᱟᱱ ᱴᱟᱹᱞᱤ ᱚᱲᱟᱜ ᱛᱮᱜ ᱜᱤᱧ ᱧᱮᱞ ᱧᱟᱢ ᱠᱟᱫᱟ ᱧᱮᱞ ᱛᱤᱭᱟᱜ ᱟᱨ ᱚᱱᱟ ᱴᱟᱞᱤ ᱠᱚ ᱫᱚ ᱚᱱᱠᱟ ᱜᱮ ᱟᱹᱰᱤ ᱪᱮᱦᱨᱟ ᱠᱷᱟᱯ ᱠᱚ ᱛᱟᱸᱦᱮᱱᱟ ᱚᱱᱟ ᱠᱚ ᱥᱟᱞᱟᱜ ᱥᱮᱴ ᱤᱫᱤ ᱠᱟᱛᱮ ᱛᱟᱦᱮᱱᱟ
ᱦᱮᱸ,
ᱟᱹᱰᱤ ᱠᱮᱴᱮᱡ ᱥᱟᱹᱦᱤᱡ ᱧᱮᱞ ᱛᱮ ᱧᱮᱞᱚᱜ-ᱟ,
ᱦᱮᱸᱻ ᱟᱫᱚ ᱪᱮᱜ ᱠᱚ ᱞᱟᱹᱭ-ᱟ ᱦᱚᱸᱱᱟ- ᱡᱮ ᱡᱟᱦᱟᱸ ᱴᱟᱞᱤ ᱚᱲᱟᱜ ᱚᱱᱟ ᱥᱟᱶᱛᱮ ᱵᱩᱥᱩᱵ ᱚᱲᱟᱜ ᱮᱸ ᱱᱚᱣᱟ ᱠᱚᱨᱮ ᱱᱟᱜ ᱫᱚ ᱟᱭᱢᱟ ᱞᱮᱠᱟᱱᱟᱜ ᱜᱩᱱ ᱠᱚ ᱢᱮᱱᱟᱜ ᱟᱠᱟᱫᱟ ᱦᱮᱸ ᱥᱮ
ᱦᱩᱸ
ᱦᱟᱸ ᱱᱮᱛᱟᱨ ᱵᱚᱱ ᱧᱮᱞᱟ ᱦᱚᱸᱜ-ᱚᱭ ᱡᱟᱸᱦᱟ ᱤᱴᱟᱹ ᱨᱮᱱᱟᱜ ᱚᱲᱟᱜ ᱛᱮᱭᱟᱨᱚᱜ ᱠᱟᱱ ᱨᱮᱸ ᱦᱚ ᱧᱮᱞᱟ ᱵᱚᱱ ᱜᱚᱨᱚᱢ ᱫᱤᱱ ᱫᱚ ᱟᱹᱰᱤ ᱡᱟᱹᱥᱛᱤ ᱜᱮ ᱜᱚᱨᱚᱢᱟ ᱚᱱᱟ ᱥᱟᱶ ᱛᱮ ᱚᱱᱟ ᱨᱮᱱᱟᱜ ᱡᱟᱦᱟᱸ ᱦᱚᱭ ᱧᱟᱢᱚᱜ-ᱟ ᱚᱱᱟ ᱦᱚᱭ ᱠᱚᱸᱦᱚ ᱧᱮᱞᱚᱜ-ᱟ ᱡᱮ ᱞᱚᱞᱚᱜ-ᱟ ᱟᱨ ᱡᱟᱸᱦᱟ ᱱᱚ-ᱚᱭ ᱴᱤᱱ ᱥᱮ ᱮᱰᱵᱮᱥᱴᱟᱨ ᱦᱚᱸ-ᱱᱟ ᱚᱲᱟᱜ ᱠᱚᱸ ᱦᱚ ᱟᱭᱢᱟᱜ ᱜᱮ ᱞᱚᱞᱚᱜ-ᱟ ᱢᱮᱱᱠᱷᱟᱱ ᱧᱮᱞ ᱟᱵᱚ ᱵᱚᱱ ᱡᱟᱸᱦᱟ ᱥᱮᱫᱟᱭ ᱦᱟᱯᱲᱟᱢ ᱠᱚ ᱢᱟᱱᱮ ᱟᱠᱚᱟᱜ ᱵᱩᱫᱫᱷᱤ ᱥᱟᱶ ᱥᱟᱶᱛᱮ ᱢᱟᱱᱮ ᱟᱹᱰᱤ ᱟᱭᱢᱟ ᱞᱮᱠᱟ ᱠᱟᱱᱟ ᱠᱟᱹᱢᱤ ᱠᱚᱠᱚ ᱠᱚᱨᱟᱣ ᱠᱟᱫᱟ ᱡᱟᱦᱟᱸ ᱫᱚ ᱢᱟᱱᱮ ᱟᱨ ᱢᱟᱱᱮ ᱚᱱᱟ ᱠᱚᱨᱮᱱᱟᱜ ᱛᱩᱞᱟᱹ ᱡᱚᱠᱷᱟ ᱜᱮ ᱵᱟᱝ ᱜᱟᱱᱚᱜ-ᱟ
ᱟᱪᱪᱷᱟ ᱟᱹᱰᱤ ᱱᱟᱯᱟᱭ ᱠᱟᱛᱷᱟ ᱮ ᱟᱫᱚ ᱥᱟᱨᱤ ᱜᱮ ᱟᱹᱰᱤ ᱪᱮᱦᱨᱟ ᱡᱮᱢᱚᱱ ᱴᱟᱹᱞᱤ ᱚᱲᱟᱜ ᱦᱚᱸ ᱩᱱᱟᱹᱜ ᱞᱚᱞᱚ ᱫᱚ ᱵᱟᱝ ᱵᱩᱡᱷᱟᱹᱜ-ᱟ ᱢᱮᱱᱠᱷᱟᱱ ᱴᱟᱹᱞᱤ ᱚᱲᱟᱜ ᱨᱮ ᱟᱵᱩ ᱫᱟᱜ ᱦᱚᱸ ᱤᱧ ᱢᱚᱱᱮᱭ ᱟᱹᱧ ᱦᱚᱭ ᱛᱚ ᱵᱟᱝ ᱥᱟᱰᱮᱜ-ᱟ ᱴᱟ. ᱞᱤ ᱚᱲᱟᱜ ᱫᱚ ᱟᱞᱟᱫᱟ ᱧᱚᱜ ᱜᱮ ᱦᱩᱭᱩᱜ ᱛᱟᱦᱮᱸᱫ ᱥᱮ ᱥᱟᱶ ᱛᱮ ᱟᱨᱮᱞ ᱠᱚᱛᱮ ᱜᱮ ᱦᱚᱭᱛᱚ ᱴᱟᱹᱞᱤ ᱚᱲᱟᱜ ᱫᱚ ᱵᱟᱝ ᱫᱚ ᱟᱹᱰᱤ ᱞᱚᱜᱚᱱ ᱛᱮ ᱨᱟᱹᱯᱩᱫᱚᱜ ᱛᱟᱦᱮᱸᱜ ᱚᱱᱟ ᱠᱷᱟᱹᱛᱤᱨ ᱱᱮᱛᱟᱨ ᱟᱫᱚ ᱴᱟᱹᱞᱤ ᱨᱮᱭᱟᱜ ᱵᱮᱵᱚᱦᱟᱨ ᱵᱟᱵᱚᱱ ᱧᱮᱞ ᱧᱟᱢᱮᱫ-ᱟ ᱥᱮ ᱪᱮᱫ ᱚᱱᱟ ᱛᱟᱭᱚᱢ ᱨᱮᱭᱟᱜ ᱠᱟᱹᱦᱱᱤ ᱫᱚ ᱵᱟᱝ ᱤᱧ ᱵᱟᱰᱟᱭᱟ ᱱᱟᱜ ᱛᱟ ᱯᱚᱨᱮ ᱵᱚᱥᱩᱵ ᱚᱲᱟᱜ ᱦᱚᱸ ᱧᱮᱞᱟ ᱩᱱ ᱵᱟᱹᱭ ᱵᱟᱹᱭ ᱛᱮ ᱪᱟᱵᱟᱜ ᱠᱟᱱᱟ ᱦᱚᱭ ᱠᱚᱛᱮ ᱵᱩᱥᱩᱵ ᱫᱚ ᱯᱚᱛᱤ ᱥᱮᱨᱢᱟ ᱜᱮ ᱯᱟᱞᱴᱟᱣ ᱦᱩᱭᱩᱜ-ᱟ ᱛᱚ ᱾
ᱦᱮᱸ,
ᱵᱩᱥᱩᱵ ᱚᱲᱟᱜ ᱪᱮᱫᱟᱜ ᱪᱟᱵᱟᱜ ᱠᱟᱱᱟ ᱱᱚᱣᱟ ᱨᱮᱱᱟᱜ ᱠᱟᱨᱚᱱ ᱠᱚᱢ ᱞᱟᱹᱭ ᱫᱟᱲᱮᱭᱟᱜ-ᱟ᱾
ᱦᱮᱸ ᱛᱮᱦᱤᱧ ᱜᱟᱯᱟ ᱫᱚ ᱟᱵᱚ ᱵᱚᱱ ᱧᱮᱞᱟ ᱡᱮ ᱦᱚᱸᱼᱚᱭ ᱡᱟᱦᱟᱸ ᱥᱟᱸᱬᱮᱥ ᱦᱮᱸ ᱨᱮᱱᱟᱜ ᱠᱟᱹᱢᱤ ᱛᱟᱞᱟ ᱛᱮᱵᱚᱱ ᱞᱟᱦᱟ ᱪᱟᱞᱟᱜ ᱠᱟᱱᱟ ᱚᱱᱟ ᱥᱟᱶᱛᱮ ᱧᱮᱞᱚᱜ ᱠᱟᱱᱟ ᱟᱭᱢᱟ ᱞᱮᱠᱟᱱᱟᱜ ᱦᱚᱸᱜ-ᱚᱭ ᱢᱟᱨᱟᱝ ᱢᱟᱨᱟᱝ ᱫᱟᱞᱟᱱ ᱠᱚ ᱵᱮᱱᱟᱣᱫᱟ᱾ ᱚᱱᱟ ᱥᱟᱶᱛᱮ ᱦᱚᱸᱜ-ᱚ ᱟᱭᱢᱟ ᱞᱮᱠᱟᱱᱟᱜ ᱠᱟᱹᱢᱤ ᱦᱚᱨᱟ ᱠᱚ ᱠᱚᱨᱟᱣ ᱫᱟᱠᱚ ᱟᱨᱠᱤ ᱚᱲᱟᱜ ᱠᱚ ᱪᱮᱛᱟᱱ ᱨᱮᱦᱚᱸ᱾ ᱟᱫᱚ ᱩᱸ ᱟᱫᱚ ᱚᱱᱮ ᱚᱱᱝᱠᱟ ᱠᱷᱟᱹᱛᱤᱨ ᱛᱮ ᱟᱨᱠᱤ ᱧᱮᱞᱚᱜ ᱠᱟᱱᱟ ᱡᱮ ᱟᱻ ᱚᱻ ᱢᱟᱹᱱᱢᱤ ᱠᱚᱦᱚᱸ ᱢᱟᱱᱮ ᱟᱫᱚ ᱵᱟᱝᱠᱚ ᱠᱩᱥᱤᱭᱟᱜ ᱠᱟᱱᱟ ᱥᱮ ᱞᱟᱦᱟ ᱥᱮ ᱟᱠᱚ ᱦᱚᱸ ᱥᱟᱬᱮᱥ ᱥᱟᱞᱟᱜ ᱛᱟᱞ ᱢᱤᱞᱟᱹᱣ ᱢᱤᱞᱟᱹᱣ ᱛᱮ ᱟᱠᱚ ᱦᱚᱸ ᱚᱱᱟ ᱵᱩᱥᱩᱵ ᱚᱲᱟᱜ ᱠᱚᱫᱚ ᱨᱟᱹᱯᱩᱫᱽ ᱠᱟᱛᱮᱜ ᱟᱠᱚ ᱦᱚᱸ ᱱᱚᱝᱠᱟ ᱤᱴᱟᱹ ᱨᱮᱱᱟᱜ ᱚᱲᱟᱜ ᱠᱚᱠᱚ ᱵᱮᱱᱟᱣᱫᱟ ᱟᱨᱠᱤ᱾
ᱟᱪᱪᱷᱟ ᱟᱹᱰᱤ ᱱᱟᱯᱟᱭ᱾ ᱤᱧ ᱫᱩᱧ ᱢᱚᱱᱮᱭᱟ ᱵᱩᱥᱩᱵ ᱚᱲᱟᱜ ᱪᱟᱵᱟ ᱨᱮᱭᱟᱜ ᱫᱚ ᱵᱟᱨᱭᱟ ᱯᱮᱭᱟ ᱠᱤᱪᱷᱩ ᱠᱟᱨᱚᱱ ᱠᱩᱧ ᱞᱟᱹᱭᱟ ᱡᱟᱦᱟᱸ ᱛᱤᱱᱟᱹᱜ ᱤᱧ ᱞᱮᱠᱟᱧ ᱢᱚᱱᱮᱭᱟ᱾
ᱯᱳᱭᱞᱳ ᱫᱚ ᱱᱚᱝᱠᱟᱧ ᱢᱚᱱᱮᱭᱟ᱾ ᱵᱩᱥᱩᱵ ᱚᱲᱟᱜ ᱫᱚ ᱟᱵᱚ ᱧᱮᱞᱟᱵᱚᱱ ᱵᱩᱥᱩᱵ ᱵᱩᱥᱩᱵ ᱠᱚ ᱟᱫᱚ ᱥᱮᱨᱢᱟ ᱨᱮ ᱥᱮ ᱵᱟᱨ ᱥᱮᱨᱢᱟ ᱨᱮ ᱢᱤᱫ ᱫᱷᱟᱣ ᱫᱚ ᱯᱟᱞᱴᱟᱣ ᱞᱟᱜᱟᱜ-ᱟ᱾ ᱦᱮᱸᱥᱮ ᱢᱮᱱᱠᱷᱟᱱ ᱱᱚᱣᱟ ᱡᱟᱦᱟᱸ ᱮᱰᱵᱷᱮᱥᱴᱟᱨ ᱴᱤᱝ ᱱᱚᱣᱟ ᱠᱚᱫᱚ ᱱᱟᱜ ᱢᱤᱫ ᱥᱮᱨᱢᱟ ᱛᱮᱫᱚ ᱵᱟᱝ ᱟᱭᱢᱟ ᱟᱹᱰᱤ ᱫᱤᱱ ᱪᱟᱞᱟᱜ-ᱟ᱾ ᱟᱨ ᱱᱚᱣᱟ ᱫᱚ ᱪᱟᱬ ᱪᱟᱬ ᱯᱟᱞᱴᱟᱣ ᱦᱩᱭᱩᱜ-ᱟ᱾ ᱚᱱᱟ ᱥᱟᱶᱛᱮ ᱡᱩᱜᱽ ᱡᱩᱜᱽ ᱠᱚ ᱯᱟᱨᱚᱢ ᱥᱟᱶᱛᱮ, ᱫᱤᱱ ᱠᱚ ᱯᱟᱨᱚᱢ ᱥᱟᱶᱛᱮ ᱚᱱᱟ ᱵᱩᱥᱩᱵ ᱫᱟᱜ ᱨᱮᱭᱟᱜ ᱫᱟᱣ ᱵᱟᱠᱚ ᱪᱮᱫ ᱞᱮᱠᱟ ᱱᱚᱣᱟ ᱦᱚᱸ ᱦᱮᱸ ᱦᱤᱲᱤᱧ ᱤᱫᱤ ᱠᱮᱫᱟ ᱠᱚ ᱢᱟᱹᱱᱢᱤ ᱠᱚ ᱥᱟᱶ ᱛᱮ ᱵᱟᱲᱟᱭ ᱫᱟᱲᱮᱜ-ᱟ ᱡᱮ, ᱦᱮᱸ ᱢᱮᱥᱤᱱ ᱠᱚ ᱱᱟᱱᱟ ᱞᱮᱠᱟᱱᱟᱜ ᱦᱮᱡ-ᱟ᱾
ᱟᱫᱚ ᱠᱷᱮᱛ ᱦᱚᱸ ᱰᱟᱹᱝᱨᱤ ᱛᱮ ᱵᱟᱠᱚ ᱥᱤᱭᱮᱫᱟ ᱰᱟᱹᱝᱨᱤ ᱞᱟᱹᱜᱤᱫ ᱵᱩᱥᱩᱵ ᱠᱚ ᱫᱚᱦᱚᱭ ᱛᱟᱦᱮᱸᱫ᱾ ᱦᱮᱸ ᱥᱮ ᱥᱟᱶᱛᱮ ᱰᱟᱝᱨᱤ ᱢᱮᱥᱤᱱ ᱠᱚ ᱥᱤᱭᱫᱟ ᱛᱚ ᱟᱫᱚ ᱰᱟᱝᱨᱤ ᱦᱚᱸ ᱵᱟᱠᱚ ᱞᱟᱹᱠᱛᱤᱜ ᱠᱟᱱᱛᱮ ᱵᱩᱥᱩᱵ ᱦᱚᱸ ᱵᱟᱠᱚ ᱫᱚᱦᱚᱭᱫᱟ᱾ ᱟᱫᱚ ᱵᱩᱥᱩᱵ ᱚ, ᱤᱭᱟᱹ ᱠᱚ ᱞᱟᱹᱜᱤᱫ ᱦᱚᱸ ᱮᱢᱚᱱ ᱢᱮᱫᱴᱮᱱ ᱢᱮᱥᱤᱱ ᱦᱮᱡ ᱮᱱᱟ᱾ ᱵᱩᱥᱩᱵ ᱦᱚᱸ ᱟᱫᱚ ᱵᱟᱝ ᱛᱟᱸᱦᱮᱱ ᱠᱟᱱᱟ ᱰᱟᱭᱨᱮᱠᱴ ᱦᱩᱲᱩ ᱠᱟᱛᱮ ᱩᱰᱩᱠᱚᱜ ᱠᱟᱱᱟ, ᱟᱫᱚ ᱛᱟᱯᱚᱨ ᱵᱩᱥᱩᱵ ᱦᱚᱸ ᱚᱸᱰᱮ, ᱚᱸᱰᱮ ᱦᱚᱸ ᱚᱝᱠᱟ ᱠᱟᱛᱮ ᱪᱟᱵᱟᱭᱮᱱᱟ᱾ ᱛᱚ ᱚᱱᱠᱟ ᱠᱟᱛᱮ ᱵᱩᱥᱩᱵ ᱠᱚ ᱪᱟᱵᱟ ᱦᱤᱡᱩᱜ ᱠᱟᱱᱟ᱾ ᱦᱚᱸᱜ-ᱚᱱᱟ ᱠᱚ ᱠᱤᱪᱷᱩ ᱠᱟᱨᱚᱱ ᱦᱚᱛᱮᱡ ᱛᱮᱜᱤᱧ ᱢᱚᱱᱮᱭᱟ ᱵᱩᱥᱟᱹ ᱚᱲᱟᱜ ᱫᱚ ᱪᱟᱵᱟᱜ ᱢᱮᱱᱠᱷᱟᱱ ᱠᱟᱛᱷᱟᱢ ᱞᱟᱹᱭ ᱫᱟᱲᱮᱭᱟᱜ-ᱟ ᱟᱢ ᱪᱮᱜ ᱠᱚᱢ
ᱟᱸ ᱵᱟᱝ ᱴᱟᱞᱤ ᱦᱚᱸ ᱦᱟᱸᱜ ᱚᱝ ᱚᱝᱠᱟᱜᱮ ᱟᱨ ᱴᱟᱞᱤ ᱦᱚᱸ ᱚᱱᱟ ᱡᱩᱛ ᱛᱮᱦᱚᱸ ᱧᱮᱞᱚᱜ-ᱟ ᱡᱮ ᱟᱹᱰᱤ ᱟᱭᱢᱟ ᱞᱮᱠᱟᱱᱟᱜ᱾ ᱟᱸᱜ ᱩᱸ ᱠᱟᱹᱢᱤ ᱦᱚᱨᱟ ᱠᱚ ᱠᱚᱨᱟᱣᱟᱠᱚ᱾ ᱢᱮᱱᱠᱷᱟᱱ ᱟᱫᱚ ᱩᱱᱟᱹᱜ ᱥᱮᱫ ᱫᱚ ᱵᱟᱝ ᱠᱚ ᱪᱟᱞᱟᱜ ᱠᱟᱱᱟ, ᱚᱱᱟ ᱠᱷᱟᱹᱛᱤᱨ ᱛᱮ ᱚᱱᱮ ᱤᱴᱟᱹ ᱡᱟᱦᱟᱸ ᱫᱚ ᱢᱤᱫ ᱜᱷᱟᱹᱲᱤᱡ ᱛᱮ ᱦᱳᱭᱳᱜ ᱠᱟᱱᱟ ᱥᱚᱞᱦᱮᱛᱮ ᱚᱱᱟ ᱦᱚᱸᱠᱚ ᱠᱚᱨᱟᱣᱫᱟ᱾ ᱩᱱᱟᱹᱜ ᱫᱚ ᱦᱟᱸᱜ ᱵᱟᱹᱧ ᱵᱟᱲᱟᱭᱟ ᱟᱢᱜᱮ ᱠᱟᱴ ᱴᱤᱡ ᱞᱟ. ᱭ ᱟᱸᱡᱚᱢᱟ. ᱧ ᱢᱮ ᱢᱟ, ᱩᱱᱟᱹᱜ ᱫᱤᱥ ᱦᱩᱫᱤᱥ ᱫᱚ ᱱᱚᱣᱟ ᱠᱚ ᱪᱮᱛᱟᱱ ᱨᱮᱫᱚ ᱵᱟᱹᱱᱩᱜ ᱛᱤᱧᱟᱹ᱾ ᱥᱮ ᱟᱹᱠᱤᱞ ᱠᱚ ᱟᱢᱜᱮ ᱞᱟᱹᱭᱤᱧ ᱢᱮ ᱢᱟ᱾
ᱟᱹᱰᱤ ᱱᱟᱯᱟᱭ, ᱦᱮᱸᱥᱮ? ᱤᱧ ᱫᱚ ᱴᱟᱹᱞᱤ ᱚᱲᱟᱜ ᱫᱚ ᱩᱱᱟᱹᱜ ᱵᱟᱹᱧ ᱵᱟᱰᱟᱭᱟ ᱪᱮᱫᱠᱟ ᱠᱟᱛᱮ ᱵᱮᱱᱟᱜ-ᱟ ᱴᱟᱹᱞᱤ᱾ ᱢᱚᱱᱮᱭᱟ᱾ ᱴᱟᱹᱞᱤ ᱨᱮᱭᱟᱜ ᱡᱟᱦᱟᱸ ᱮᱸ ᱦᱚ ᱥᱮ ᱱᱚᱣᱟ ᱫᱚ ᱡᱟᱹᱱᱤᱡ ᱦᱚᱭᱛᱳ ᱠᱟᱹᱴᱤᱡ ᱡᱚᱴᱤᱞ ᱧᱚᱜ ᱜᱮᱭᱟ᱾ ᱚᱱᱟ ᱥᱟᱶᱛᱮᱧ ᱢᱚᱱᱮᱭᱟ ᱴᱟᱹᱞᱤ ᱫᱚ ᱟᱨᱮᱞ ᱠᱚᱛᱮ ᱮ ᱨᱟᱯᱩ ᱨᱟᱹᱯᱩᱫ ᱞᱮᱱᱠᱷᱟᱱ ᱚᱱᱟ ᱠᱚ ᱞᱟᱜᱟᱣ ᱩᱸᱰᱩᱜ ᱟᱹᱰᱤ ᱜᱮ ᱦᱚᱨᱚᱵᱚᱨᱚ ᱜᱮᱭᱟ᱾ ᱵᱮᱵᱚᱦᱟᱨ ᱡᱮᱦᱮᱛᱩ ᱚᱱᱛᱮ ᱟᱹᱰᱤ ᱮᱸᱜ ᱦᱚᱲ ᱠᱚᱦᱚᱸ ᱦᱚᱭᱛᱚ ᱞᱟᱜᱟᱣ ᱵᱟᱝ ᱠᱚ ᱵᱟᱰᱟᱭᱟ ᱥᱮ ᱦᱤᱲᱤᱧ ᱤᱫᱤᱭ ᱫᱟᱠᱚ ᱦᱚᱸᱜ-ᱚ ᱱᱟ ᱠᱚ ᱢᱚᱱᱮᱭᱟ ᱡᱮ ᱦᱩᱭ ᱫᱟᱲᱮᱭᱟᱜ-ᱟ ᱠᱟᱨᱚᱱ ᱢᱮᱱᱠᱷᱟᱱ ᱱᱚᱣᱟ ᱵᱟᱝ ᱦᱚᱸ ᱥᱟᱹᱨᱤ ᱫᱟᱲᱮᱭᱟᱜ-ᱟ ᱱᱚᱣᱟ ᱫᱚ ᱤᱧᱟᱹᱜ ᱢᱚᱱᱮ ᱞᱮᱠᱟᱛᱤᱧ ᱞᱟᱹᱭ ᱠᱮᱜ-ᱟ ᱩᱸ ᱟᱭᱢᱟ ᱜᱟᱱ, ᱦᱮᱸ ᱥᱮ, ᱚᱱᱟ ᱥᱟᱶᱛᱮ ᱟᱵᱚ ᱱᱚᱣᱟ ᱡᱟᱦᱟᱸ ᱢᱤᱫ ᱚᱠᱛᱚ ᱴᱤᱝ ᱨᱮᱭᱟᱜ ᱵᱮᱵᱚᱦᱟᱨ ᱵᱚᱱ ᱧᱮᱞ ᱞᱮᱜ-ᱟ ᱴᱤᱝ ᱪᱮᱫ ᱠᱟᱨᱚᱱ
ᱦᱩᱸ ᱚᱱᱟ ᱨᱮᱭᱟᱜ ᱠᱟᱨᱚᱱ ᱞᱮᱠᱟ ᱛᱮ ᱡᱩᱫᱤ ᱵᱚᱱ ᱧᱮᱞᱟ ᱡᱮ ᱦᱮᱸ ᱟᱢᱟᱜ ᱟᱸᱡᱚᱢᱚᱜ ᱠᱟᱱᱟ? ᱦᱟᱸ ᱟᱸᱡᱚᱢᱚᱜ ᱠᱟᱱᱟ ᱥᱮ ᱵᱟᱝ ᱤᱧᱟᱹᱜ?
ᱦᱮᱸ ᱞᱟᱹᱭ ᱢᱮ᱾
ᱦᱮᱸ ᱦᱚᱸᱜᱼᱚ ᱱᱟ ᱴᱤᱧ ᱟ ᱨᱮᱱᱟᱜ ᱚ ᱟ ᱵᱮᱣᱦᱟᱨ ᱦᱚᱸ ᱧᱮᱞ ᱦᱳᱭᱳᱜ-ᱟ ᱡᱮ ᱵᱟᱹᱭ ᱵᱟᱹᱭᱛᱮ ᱢᱩᱪᱟᱹᱫ ᱠᱟᱱᱟ ᱪᱮᱫᱟᱜ ᱢᱩᱪᱟᱹᱫᱚᱜ ᱠᱟᱱᱟ? ᱴᱤᱧ ᱫᱚ ᱧᱮᱞᱚᱜ-ᱟ ᱡᱮ ᱦᱚᱸᱜ-ᱚᱝᱠᱟ ᱫᱟᱜ ᱡᱟᱹᱲᱤ ᱞᱮᱠᱷᱟᱡ ᱮ ᱚᱱᱟ ᱴᱤᱧ ᱠᱚᱫᱚ ᱢᱟᱱᱮ ᱡᱟᱢ ᱮ ᱥᱟᱵᱟ ᱡᱟᱦᱟᱸᱫᱚ ᱢᱟᱱᱮ ᱯᱳᱫᱨᱳᱜ-ᱟ ᱟᱨᱠᱤ᱾ ᱧᱮᱞᱚᱜ-ᱟ ᱡᱮ ᱚᱱᱟᱫᱚ ᱟᱹᱰᱤ ᱛᱟᱲᱟᱛᱟᱲᱤ ᱵᱷᱩᱜᱟᱹᱜᱚᱜ-ᱟ ᱚᱱᱟ ᱥᱟᱶᱛᱮ ᱦᱚᱸᱜᱼᱚ ᱱᱟ ᱴᱤᱝ ᱠᱚ ᱢᱟᱱᱮ ᱡᱚᱜᱟᱣ ᱫᱚᱦᱚ ᱞᱟᱹᱜᱤᱫ ᱛᱮ ᱟᱭᱢᱟ ᱞᱮᱠᱟᱱᱟᱜ ᱠᱟᱴ ᱨᱮᱱᱟᱜ ᱵᱮᱣᱦᱟᱨ ᱠᱚ ᱦᱩᱭᱩᱜ-ᱟ᱾ ᱟᱫᱚ ᱦᱚᱸᱜ-ᱚ ᱱᱟ ᱠᱚ ᱠᱷᱟᱹᱛᱤᱨ ᱛᱮ ᱟᱨᱠᱤ ᱚᱱᱟ ᱦᱚᱸ ᱩᱱᱟᱹᱜ ᱵᱟᱝᱠᱚ ᱵᱮᱣᱦᱟᱨ ᱫᱟ᱾ ᱮᱸ ᱱᱚᱣᱟ ᱠᱚ ᱪᱮᱛᱟᱱ ᱨᱮ ᱢᱟᱱᱮ ᱟᱭᱢᱟ ᱞᱮᱠᱟᱱᱟᱜ ᱠᱟᱹᱢᱤ ᱦᱚᱨᱟ ᱠᱚ ᱠᱚᱨᱟᱣ ᱦᱳᱭᱳᱜ-ᱟ ᱛᱚ ᱟᱫᱚ ᱮᱸ ᱛᱮᱦᱮᱧ ᱜᱟᱯᱟ ᱧᱮᱞᱚᱜ ᱠᱟᱱᱟ ᱢᱟᱹᱱᱢᱤ ᱠᱚ ᱦᱮᱸ ᱠᱚᱢ ᱚᱠᱛᱚ ᱨᱮ ᱟᱨᱠᱤ ᱟᱹᱰᱤ ᱟᱭᱢᱟ ᱠᱤᱪᱷᱩ ᱦᱳᱭᱳᱜ ᱢᱟ ᱱᱟᱥᱮ ᱵᱷᱟᱜᱮ ᱡᱤᱱᱤᱥ ᱟᱨ ᱱᱚᱜᱼᱚ ᱱᱚᱝᱠᱟᱱᱟᱜ ᱠᱚ ᱵᱮᱣᱦᱟᱨ ᱠᱚ ᱠᱷᱚᱡᱚᱜ ᱠᱟᱱᱟ ᱚᱱᱟ ᱠᱷᱟᱹᱛᱤᱨ ᱛᱮ ᱟᱨᱠᱤ ᱚᱱᱟ ᱠᱚᱫᱚ ᱵᱟᱝ ᱠᱚ ᱠᱩᱥᱤᱭᱟᱜ ᱠᱟᱱᱟ᱾
ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱢᱟᱜ ᱨᱚᱲ ᱵᱟᱨ ᱫᱷᱟᱣ ᱮᱢ ᱟᱸᱡᱚᱢ ᱮᱫᱟ ᱠᱤ?
ᱦᱮᱸ ᱵᱟᱝ ᱵᱟᱝ ᱟ ᱴᱷᱤᱠ ᱜᱤᱧ ᱟᱸᱡᱚᱢ ᱫᱟ᱾ ᱟᱫᱚ ᱦᱟᱸᱜ ᱤᱧᱟᱹᱜ ᱨᱚᱲ ᱟᱢᱮᱢ ᱟᱸᱡᱚᱢ ᱫᱟ ᱥᱮ ᱵᱟᱝ?
ᱟᱸᱡᱚᱢᱮᱫ ᱜᱤᱭᱟᱹᱧ ᱦᱟᱸᱜ᱾
ᱦᱮᱸ ᱢᱟ ᱟ ᱞᱟᱹᱭ ᱢᱮ ᱢᱟ ᱪᱮᱫ ᱮᱢ ᱞᱟᱹᱭᱮᱫ ᱛᱟᱦᱮᱱᱟ᱾
ᱟᱪᱪᱷᱟ ᱦᱮᱸ ᱟᱹᱰᱤ ᱡᱚᱛᱷᱟᱛ ᱠᱟᱛᱷᱟ ᱜᱮᱢ ᱞᱟᱹᱭ ᱟᱠᱟᱫᱟ ᱟᱢ ᱡᱟᱦᱟᱸ ᱠᱚᱢ ᱞᱟᱹᱭ ᱠᱮᱫᱟ᱾ ᱚᱱᱟ ᱥᱟᱶᱛᱮ ᱱᱤᱛᱚᱜ ᱫᱚ ᱫᱟᱞᱟᱱ ᱚᱲᱟᱜ ᱨᱮᱭᱟᱜ ᱵᱚᱱ ᱧᱮᱞ ᱫᱟᱲᱮᱜ ᱠᱟᱱᱟ ᱫᱟᱞᱟᱱ ᱚᱲᱟᱜ ᱫᱚ ᱤᱧ ᱫᱩᱧ ᱢᱚᱱᱮᱭᱟ ᱦᱚᱭᱛᱚ ᱟᱹᱰᱤ ᱫᱤᱱ ᱛᱟᱦᱮᱸᱱᱟ ᱚᱱᱟ ᱥᱟᱶ ᱦᱳᱭ ᱠᱮᱴᱮᱡ ᱧᱚᱜ ᱛᱟᱨᱯᱚᱨᱮ, ᱱᱚᱜ ᱱᱚᱣᱟ ᱠᱚ ᱠᱟᱨᱚᱱ ᱠᱷᱟᱹᱛᱤᱨ ᱛᱮ ᱡᱟᱹᱱᱤᱡ ᱦᱳᱭᱛᱚ ᱵᱟᱲᱟᱭ ᱜᱮ ᱱᱤᱛᱼᱼᱼ ᱟᱨ ᱡᱟᱥᱛᱤ ᱠᱚ ᱵᱮᱱᱟᱣᱟ ᱛᱟᱲᱟ ᱛᱟᱹᱲᱤ, ᱵᱟᱝ ᱤᱭᱟᱹᱜ-ᱟ,
ᱦᱩᱸ᱾
ᱨᱟᱯᱩᱫᱚᱜᱼᱟ ᱟᱹᱰᱤ ᱫᱤᱱ ᱴᱮᱠᱟᱜ ᱛᱟᱵᱚᱱᱟ, ᱦᱮᱸ ᱥᱮ᱾
ᱦᱮᱸ᱾
ᱟᱫᱚ ᱱᱤᱛᱚᱜ ᱫᱚ ᱯᱩᱨᱟᱹ ᱯᱩᱨᱤ ᱜᱮ ᱡᱷᱚᱛᱚ ᱦᱚᱲ ᱟᱫᱚ ᱚᱲᱟᱜ ᱦᱚᱸ ᱥᱚᱨᱠᱟᱨ ᱠᱷᱚᱱ ᱠᱚ ᱮᱢᱟ ᱠᱚ ᱠᱟᱱᱟ᱾ ᱛᱚ ᱟᱯᱮ ᱥᱮᱫ ᱚᱝᱠᱟ ᱥᱚᱨᱠᱟᱨ ᱠᱷᱚᱱ ᱚᱲᱟᱜ ᱠᱚ ᱮᱢᱟ ᱠᱚ ᱠᱟᱱᱟ ᱥᱮ ᱵᱟᱝ? ᱟᱨ ᱱᱚᱣᱟ ᱥᱮ ᱦᱚᱲᱟᱜ ᱮᱸ ᱥᱩᱵᱤᱫᱟ ᱦᱳᱭᱳᱜ ᱠᱟᱱᱟ ᱥᱮ ᱵᱟᱝ ᱱᱚᱣᱟ ᱛᱮ? ᱢᱤᱫ ᱵᱟᱨᱮᱢ ᱞᱟᱹᱭ ᱥᱟᱰᱮ ᱞᱮᱠᱷᱟᱱ,
ᱟᱢ ᱦᱟᱭᱢᱟ ᱞᱮᱠᱟᱱᱟᱜ ᱜᱮ ᱢᱟᱱᱮ ᱥᱩᱡᱳᱜᱽ ᱥᱩᱵᱤᱫᱟ ᱫᱚ ᱢᱮᱱᱟᱜᱼᱟ, ᱦᱩᱭ ᱫᱚ ᱦᱩᱭᱩᱜ ᱠᱟᱱᱟ ᱢᱮᱱᱠᱷᱟᱱ ᱟᱵᱚ ᱫᱚ, ᱮᱸ ᱨᱮᱜᱮᱡ ᱦᱚᱲ ᱠᱟᱱᱟ ᱵᱚᱱ ᱛᱚ ᱟᱫᱚ ᱚᱱᱚ ᱚᱱᱟ ᱠᱚ ᱢᱟᱱᱮ ᱥᱮ ᱯᱩᱭᱥᱟᱹ ᱚᱠᱟᱨᱮ ᱢᱟᱱᱮ ᱪᱮᱫᱠᱟ ᱞᱟᱜᱟᱣ ᱦᱩᱭᱩᱜ ᱦᱚᱸ ᱚᱱᱟ ᱠᱚ ᱡᱤᱱᱤᱥ ᱴᱟᱜ ᱦᱟᱸᱜ ᱩᱱᱟᱹᱜ ᱫᱚ ᱟᱣᱨᱤ ᱵᱚᱱ ᱥᱮᱬᱟᱭᱟ ᱛᱚ, ᱟᱫᱚ ᱯᱩᱭᱥᱟᱹ ᱠᱩᱲᱤ ᱠᱚ ᱧᱟᱢ ᱠᱟᱛᱮᱫ ᱦᱚᱸ ᱧᱮᱞᱚᱜ ᱠᱟᱱᱟ ᱟᱵᱚ ᱫᱚ ᱚᱱᱟ ᱫᱚ ᱠᱟᱢᱤ ᱨᱮ ᱵᱟᱝ ᱵᱚᱱ ᱞᱟᱜᱟᱣ ᱫᱟᱲᱮᱜ ᱠᱟᱱᱟ, ᱟᱸ ᱠᱷᱚᱨᱪᱟ ᱠᱟᱜ ᱠᱟᱱᱟ ᱵᱚᱱ ᱦᱟᱸᱜ ᱦᱟᱱᱛᱮ ᱱᱟᱛᱮ ᱛᱮ ᱟᱫᱚ ᱚᱲᱟᱜ ᱠᱚᱦᱚᱸ ᱚᱝᱠᱟ ᱢᱤᱫ ᱵᱟᱨ ᱦᱚᱲᱟᱜ ᱫᱚ ᱵᱟᱝ ᱛᱮᱭᱟᱨᱚᱜ ᱠᱟᱱᱟ᱾ ᱟᱨ ᱢᱤᱫ ᱵᱟᱨ ᱦᱚᱨᱟᱜ ᱫᱚ ᱛᱮᱭᱟᱨᱚᱜ ᱠᱟᱱ ᱨᱮᱦᱚᱸ ᱮᱸᱻ ᱵᱷᱟᱜᱤ ᱜᱮ ᱟᱨᱠᱤ ᱩᱝᱠᱩ ᱞᱟᱹᱜᱤᱫ ᱫᱚ ᱦᱟᱸᱜ ᱵᱷᱟᱜᱤ ᱜᱮ ᱦᱩᱭᱩᱜ ᱠᱟᱱᱟ ᱛᱮᱭᱟᱨ ᱥᱟᱹᱛ ᱫᱟᱠᱚ ᱚᱱᱟ ᱥᱟᱶ ᱛᱮ ᱚᱸᱰᱮ ᱠᱚ ᱛᱟᱦᱮᱸᱱ ᱠᱟᱱᱟ, ᱢᱚᱡᱽ ᱜᱮ ᱚᱱᱟ ᱫᱚ᱾